ᱴᱷᱤᱝ-ᱴᱷᱚᱝ, ᱡᱚᱢ ᱠᱷᱟᱱᱮᱢ ᱾
ᱦᱮᱸ ᱟᱸᱡᱚᱢᱚᱜ ᱠᱟᱱᱟ, ᱠᱮᱸᱡ ᱡᱚᱣᱟ ᱾
ᱦᱮᱸ ᱾
ᱦᱟᱸ-ᱲᱩᱝᱥᱤ ᱟᱫᱚᱱ ᱞᱟᱹᱭ ᱫᱟᱹᱧ ᱤᱭᱟ ᱾ ᱛᱤᱱᱟᱹᱜ, ᱛᱤᱱᱟᱹᱜ ᱨᱚᱠᱚᱢ ᱤᱭᱟᱹ ᱢᱮᱱᱟᱜ ᱟᱠᱟᱫᱟ? ᱚᱱᱟ ᱡᱟ‌ ᱡᱟᱦᱟᱸᱢ ᱢᱮᱱᱮᱫ ᱤᱭᱟᱹ ᱮᱱᱮᱡ ᱮ ᱡᱟᱱᱟᱢ ᱠᱮᱫ ᱛᱟᱢᱟ?
ᱰᱷᱮ-ᱠᱚᱡ, ᱦᱮᱸ ᱾
ᱮᱱᱮᱡ- ᱥᱮ ᱥᱮᱹᱨᱮᱹᱧ ᱟᱵᱚᱣᱟᱜ ᱟᱭᱢᱟ ᱨᱚᱠᱚᱢ ᱢᱮᱱᱟᱜ ᱟᱠᱟᱫᱟ ᱥᱮ ᱵᱟᱝ ᱵᱟ ᱤᱱᱟᱹ ᱠᱚ ᱠᱟᱹᱴᱤᱡ ᱛᱷᱟᱢᱟ ᱞᱟᱹᱭ ᱢᱮ ᱾
ᱦᱮᱸ -ᱦᱮᱸ ᱥᱚᱸᱡ ᱾ ᱟᱵᱚᱣᱟᱜ ᱫᱚ ᱟᱭᱢᱟ ᱞᱮᱠᱟᱱ ᱮᱱᱮᱡ ᱥᱮᱹᱨᱮᱹᱧ ᱠᱚ ᱢᱮᱱᱟᱜ ᱛᱟᱵᱚᱱᱟ ᱮᱱᱮᱡ ᱥᱮ ᱨᱮᱹᱧ ᱛᱟᱞᱟ ᱛᱮᱜᱮ ᱢᱟᱱᱮ ᱟᱵᱚᱣᱟᱜ ᱥᱟᱶᱛᱟ ᱫᱚ ᱵᱟᱧᱪᱟᱸᱣ ᱢᱮᱱᱟᱜ -ᱟ ᱟᱨᱠᱤ?
ᱦᱟᱵ-ᱩᱸ ᱾ ᱰᱷᱮ-ᱠᱚᱡ, ᱫᱚ ᱚᱱᱟ ᱨᱮᱱᱟᱜ ᱵᱷᱟᱨ ᱠᱚ ᱞᱟᱹᱭ ᱛᱟᱵᱚᱱ ᱢᱮ ᱾
ᱵᱟᱦᱟ ᱢᱮᱱᱟᱜ ᱛᱟᱵᱚᱱᱟ, ᱵᱟᱦᱟ ᱥᱚᱨᱦᱟᱭ ᱫᱚᱝ ᱞᱟᱝᱲᱮ ᱾
ᱚ, ᱞᱟ-ᱞᱟᱜᱽᱲᱮ ᱫᱚ ᱞᱟ-ᱞᱟᱜᱽᱲᱮ ᱫᱚ ᱛᱤᱱ ᱥᱚᱢᱚᱭ ᱪᱚᱠᱚ ᱮᱱᱮᱡᱼᱟ ᱥᱮᱠᱚ ᱥᱮᱹᱨᱮᱹᱧᱟ?
ᱞᱟᱝᱲᱮ ᱫᱚ ᱛᱤᱱ ᱥᱳᱢᱳᱭ ᱠᱚ ᱮᱱᱮᱡᱟ?
ᱟ, ᱹᱵᱤᱱᱤᱧ ᱠᱩᱞᱤᱭᱮᱫ ᱵᱤᱱᱟᱹ ᱪᱮᱫ-ᱮᱢ-ᱦᱟᱥ, ᱾
ᱞᱟᱝᱲᱮ ᱫᱚ ᱛᱤᱱ ᱥᱚᱢᱚᱭ ᱠᱚ ᱮᱱᱮᱡᱟ? ᱮᱱᱮᱡ ᱟᱠᱚ, ᱟᱹᱞᱤᱧ ᱫᱚ ᱴᱷᱤᱠ ᱵᱟᱞᱤᱧ ᱞᱟᱹᱭ ᱫᱟᱲᱮᱭᱟᱜ ᱠᱟᱱᱟ ᱚᱱᱟ ᱫᱚ ᱾
ᱦᱮᱸ, ᱟᱪᱪᱷᱟ -ᱟᱪᱪᱷᱟ ᱴᱷᱮ ᱤᱭᱟᱹᱭ ᱵᱮᱱ ᱞᱟᱹᱭᱵᱮᱱ ᱛᱟᱨᱯᱚᱨᱮ ᱛᱮᱱᱟᱜ ᱟᱨ
ᱴᱩᱸᱡ-ᱩᱸᱟᱨ ᱪᱮᱫ ᱠᱚ ᱢᱮᱱᱟᱜ ᱛᱟᱵᱚᱱᱟ ᱥᱚᱨᱦᱟᱭ ᱠᱚ ᱢᱮᱱᱟᱜᱼᱟ ᱾
ᱩᱸ ᱾
ᱱᱚᱶᱟᱠᱩ ᱦᱩᱭᱩᱜᱼᱟ ᱾
ᱟᱨ ᱫᱚᱝ, ᱫᱚᱝ ᱵᱟ-ᱵᱟᱵᱤᱱ ᱟ-ᱟᱸᱡᱚᱢ ᱠᱟᱜ ᱜᱮᱭᱟ?
ᱥᱮᱜ-ᱦᱮᱸᱛᱚ ᱫᱚᱝ ᱢᱮᱱᱟᱜᱼᱟ ᱫᱚᱝ ᱞᱟᱝᱲᱮ ᱵᱟᱦᱟ ᱾
ᱰᱷᱮ-ᱠ-ᱠᱚᱸᱜ ᱟᱪᱪᱷᱟ ᱟᱪᱪᱷᱟ ᱪᱟᱟ ᱾
ᱱᱚᱣᱟ ᱠᱚ ᱱᱚᱣᱟ ᱠᱚᱜᱮ ᱦᱳᱭᱳᱜ ᱜᱮᱭᱟ ᱟᱨᱠᱤ ᱾
ᱩᱸ ᱾
ᱟᱵᱚᱣᱟᱜ, ᱮᱱᱮᱡ ᱠᱚᱦᱚᱸ ᱚᱱᱟ ᱥᱮᱹᱨᱮᱹᱧ ᱠᱚᱦᱚᱸ ᱟᱻᱨᱜ, ᱴᱦᱩᱝ ᱾
ᱴᱷᱚᱜ ᱾
ᱟᱨ ᱱᱮᱛᱟᱨ ᱫᱚ ᱧᱮᱞ ᱠᱟᱜ ᱜᱮᱭᱟᱢ ᱢᱟᱱᱮ ᱪᱮᱫ ᱠᱚ ᱞᱟᱹᱭᱟ ᱟᱵᱚᱣᱟᱜ ᱮᱱᱮᱡ ᱥᱮᱹᱨᱮᱹᱧ ᱨᱮᱱᱟᱜ ᱚᱱᱮ ᱪᱮᱫ ᱢᱟᱱᱮ ᱚᱠᱟ ᱮᱴᱟᱜ ᱰᱟᱦᱟᱨ ᱥᱮᱫ ᱞᱟᱦᱟ ᱤᱫᱤᱜ ᱠᱟᱱᱟ ᱾ ᱧᱮᱧ ᱮᱫᱟᱢ ᱰᱤᱡᱮ ᱞᱟᱜᱽᱲᱮ ᱠᱚ ᱛᱩᱫ ᱠᱟᱫᱟ ᱢᱮᱱᱠᱷᱟᱱ ᱞᱟᱹᱭ ᱟᱵᱚ ᱞᱟᱜᱽᱲᱮ ᱠᱚ ᱾ ᱵᱷᱟᱜᱮ ᱞᱟᱹᱜᱤᱫ ᱜᱮ ᱤᱭᱟᱹ ᱢᱟᱱᱮ ᱞᱟᱜᱽᱲᱮ ᱫᱚ ᱞᱟᱦᱟᱛᱮ ᱮᱱᱮᱡ ᱛᱟᱦᱮᱜ-ᱟ᱾ ᱡᱚᱠᱷᱚᱱ ᱟᱠᱟᱞ ᱠᱟᱜ ᱛᱟᱦᱮᱜ ᱟᱨᱠᱤ ᱫᱟᱜ ᱵᱟᱭ ᱡᱟᱹᱲᱤ ᱛᱟᱦᱮᱜ ᱞᱟᱹᱭ ᱟᱠᱚᱛᱚ ᱦᱳᱭ ᱩᱱᱥᱩᱢᱚᱭ ᱡᱩᱫᱤ ᱠᱚ ᱮᱱᱮᱡ ᱛᱟᱦᱮᱜ-ᱟ᱾ ᱚᱱᱟ ᱠᱷᱟᱹᱛᱤᱨ ᱫᱟᱜ ᱠᱚ ᱡᱟᱹᱲᱤ ᱛᱟᱦᱮᱱᱟ ᱢᱮᱱᱠᱷᱟᱱ ᱟᱨ ᱰᱤᱡᱮ ᱞᱟᱜᱽᱲᱮ ᱫᱚ ᱱᱮᱛᱟᱨ ᱫᱚ ᱠᱟᱹᱴᱤᱡ ᱵᱟᱹᱲᱤᱡ ᱥᱮᱫ ᱠᱚ ᱤᱫᱤᱭᱮᱫᱟ ᱥᱮ ᱵᱟᱝ
ᱦᱮ ᱦᱮ ᱦᱮ ᱚᱵᱚᱥᱥᱚᱭ ᱚᱵᱚᱥᱥᱚᱭ ᱡᱟᱦᱟ ᱦᱩᱞ ᱢᱟᱦᱟ ᱠᱚᱨᱮ ᱦᱚ ᱡᱟᱦᱟ ᱫᱚ ᱧᱮᱞᱚᱜ ᱠᱟᱱᱟ ᱡᱟᱦᱟ ᱤᱫᱤ ᱠᱟᱛᱮᱜ ᱥᱮᱨᱮᱧ ᱠᱚ ᱚᱫᱚ ᱢᱟ ᱴᱷᱤᱠ ᱜᱮᱭᱟ ᱟᱫᱚ ᱦᱟᱸᱜ ᱫᱚᱥᱟᱨᱟ ᱥᱮᱫ ᱠᱚ ᱪᱟᱞᱟᱜ ᱠᱟᱱᱟ ᱚᱱᱟ ᱠᱚ ᱮᱱᱮᱡ ᱫᱚᱥᱟᱨᱟ ᱥᱮᱨᱮᱧ ᱠᱚ ᱮᱱᱮᱡ ᱮᱱᱮᱡ ᱨᱟᱹᱥᱠᱟᱹᱜ ᱠᱟᱱᱟ ᱟᱫᱚ ᱡᱟᱦᱟ ᱟᱵᱚᱨᱮᱱ ᱠᱟᱹᱴᱤᱡ ᱜᱤᱫᱽᱨᱟᱹ ᱠᱚ ᱢᱮᱱᱟᱜ ᱠᱚᱣᱟ ᱩᱱᱠᱩ ᱫᱚ ᱚᱱᱟ ᱧᱮᱞᱛᱮ ᱩᱱᱠᱩ ᱫᱚ ᱵᱚᱦᱚᱜ ᱨᱮ ᱦᱮᱡ ᱟᱠᱚ ᱠᱟᱱᱟ ᱡᱮ ᱱᱤᱭᱟᱹ ᱫᱚ ᱵᱚᱞᱮ ᱱᱚᱜᱭᱚᱭᱱᱤᱭᱟᱹ ᱛᱤᱨᱤᱥᱮ ᱡᱩᱱ ᱫᱚ ᱱᱚᱜ-ᱚᱭ ᱢᱤᱫᱴᱮᱱ ᱞᱟᱸᱫᱟ ᱨᱟᱹᱥᱠᱟᱹ ᱨᱮᱱᱟᱜ ᱫᱤᱱ ᱠᱟᱱᱟ ᱱᱚᱝᱠᱟ ᱵᱚ ᱢᱟᱱᱟᱣᱟ
ᱦᱮ ᱦᱮ ᱟᱫᱚ ᱡᱩᱫᱤ ᱵᱚᱱ ᱧᱮᱞᱟ ᱞᱟᱸᱫᱟ ᱨᱟᱹᱥᱠᱟᱹ ᱨᱮᱱᱟᱜ ᱫᱤᱱ ᱫᱚ ᱵᱟᱝ ᱠᱟᱱ ᱛᱟᱦᱮ ᱠᱟᱱ ᱵᱟᱝ ᱠᱟᱱ ᱚᱱᱟ ᱛᱚ ᱟᱨᱠᱤ ᱩᱱᱠᱤᱱ ᱡᱟᱦᱟ ᱦᱮ ᱦᱩᱞᱜᱟᱹᱨᱤᱭᱟᱹ ᱠᱤᱱ ᱛᱟᱦᱮ ᱠᱟᱱᱟ ᱩᱱ ᱦᱤᱞᱚᱜ ᱫᱚ ᱠᱤᱱ ᱩᱱᱠᱤᱱ ᱠᱤᱱ ᱵᱚᱸᱜᱟ ᱛᱟᱞᱟ ᱞᱮᱱᱟ ᱟᱨᱠᱤ
ᱦᱮ
ᱦᱮ ᱯᱟᱞᱚᱱ ᱫᱟᱵᱚᱱ ᱡᱟᱦᱟ ᱞᱮᱠᱟᱜᱮ ᱚᱠᱚᱭ ᱪᱮᱫᱞᱮᱠᱟ ᱫᱟᱲᱮᱭᱟᱜ ᱠᱟᱱᱟ ᱚᱱᱠᱟ ᱜᱮ ᱟᱫᱚ ᱵᱟᱹᱲᱤᱡᱚᱜ ᱠᱟᱱᱟ ᱥᱮ ᱵᱷᱟᱜᱮᱜ ᱠᱟᱱᱟ ᱚᱱᱟ ᱫᱚ ᱵᱟᱝᱵᱚᱱ ᱵᱩᱡ ᱮᱫᱟ
ᱦᱚ
ᱦᱩ ᱱᱚᱣᱟ ᱮᱱᱮᱡ ᱠᱚ ᱡᱮᱢᱚᱱ ᱟᱵᱚᱣᱟᱜ ᱫᱚ ᱠᱟᱹᱴᱤᱡ ᱡᱷᱚᱛᱚ ᱮᱱᱮᱡ ᱥᱮᱨᱮᱧ ᱜᱮ ᱞᱟᱹᱭ ᱞᱮᱠᱷᱟᱡ ᱫᱚ ᱢᱟᱱᱮ ᱵᱷᱟᱜᱤ ᱜᱮ ᱛᱟᱵᱚᱱᱟ ᱟᱨᱠᱤ ᱟᱫᱚ ᱚᱱᱟ ᱠᱚᱜᱮ ᱚᱱᱠᱟ ᱠᱚ ᱮᱱᱮᱡ ᱫᱟᱠᱚ
ᱦᱩ
ᱦᱩ ᱟᱨ ᱥᱮᱨᱮᱧ ᱦᱚ ᱡᱩᱫᱤ ᱵᱚᱱ ᱧᱮᱞᱟ ᱮᱢᱚᱱ ᱮᱢᱚᱱ ᱥᱮᱨᱮᱧ ᱠᱚ ᱡᱟᱦᱟ ᱛᱩᱫᱩᱜ ᱠᱟᱱᱟ ᱡᱟᱦᱟ ᱥᱮᱨᱮᱧ ᱠᱚᱫᱚ ᱢᱟᱱᱮ ᱞᱟᱦᱟ ᱛᱮᱱᱟᱜ ᱥᱮᱨᱮᱤᱧ ᱱᱮᱛᱚᱜ ᱥᱮᱨᱮᱤᱧ ᱫᱚ ᱟᱹᱰᱤ ᱯᱷᱟᱨᱟᱠ ᱠᱟᱱᱟ ᱚᱠᱟ ᱚᱲᱟᱜ ᱨᱮ ᱡᱚᱛᱚ ᱡᱚᱛᱚ ᱦᱚᱲ ᱵᱚᱭᱦᱟ ᱢᱤᱥᱨᱟ ᱠᱚᱢ ᱫᱩᱲᱩᱵ ᱠᱚᱜ-ᱟ᱾ ᱧᱮᱞᱟᱢ ᱚᱱᱟ ᱥᱤᱨᱤᱧ ᱮᱢᱚᱱ ᱥᱤᱨᱤᱧ ᱠᱚ ᱛᱩᱫ ᱠᱟᱱᱟ ᱟᱢ ᱫᱚ ᱟᱸᱡᱚᱢ ᱜᱮ ᱵᱟᱢ ᱫᱟᱲᱮᱭᱟᱜ-ᱟ᱾ ᱦᱮ ᱟᱨ ᱞᱟᱦᱟ ᱛᱮᱱᱟᱜ ᱥᱮᱨᱮᱧ ᱡᱟᱦᱟ ᱛᱟᱦᱮ ᱠᱟᱱᱟ ᱚᱱᱟ ᱫᱚ ᱡᱟᱦᱟ ᱛᱤᱱᱟᱹᱜ ᱦᱚᱲ ᱥᱟᱢᱟᱝ ᱨᱮ ᱟᱸᱡᱚᱢ ᱨᱮᱦᱚ ᱟᱢ ᱫᱚ ᱪᱮᱫ ᱞᱮᱠᱟ ᱦᱚ ᱵᱟᱢ ᱵᱩᱡᱷᱟᱹᱣ-ᱟ᱾
ᱦᱚ ᱡᱚᱛᱚ ᱥᱟᱢᱟᱝ ᱨᱮᱵᱚ ᱡᱚᱛᱚ ᱦᱚᱲ ᱛᱟᱞᱟ ᱨᱮᱵᱚ ᱟᱸᱡᱚᱢ ᱟᱸᱡᱚᱢ ᱫᱟᱲᱮᱭᱟᱜ ᱠᱟᱱ ᱛᱟᱦᱮᱱᱟ
ᱦᱮ ᱟᱨ ᱛᱮᱦᱮᱧ ᱜᱟᱯᱟ ᱡᱟᱦᱟ ᱥᱮᱨᱮᱧ ᱠᱚ ᱛᱩᱫ ᱠᱟᱱᱟ ᱚᱱᱟ ᱥᱮᱨᱮᱤᱧ ᱫᱚ ᱦᱟᱸᱜ ᱚᱠᱚᱭ ᱥᱟᱢᱟᱝ ᱨᱮᱦᱚ ᱵᱟᱵᱚᱱ
ᱦᱮ
ᱢᱟᱱᱮ ᱟᱫᱚ ᱦᱚᱜᱼᱚᱭ ᱱᱚᱝᱠᱟ ᱡᱩᱫᱤ ᱟᱹᱨᱩ ᱯᱷᱮᱨᱟᱜ-ᱟ᱾ ᱟᱫᱚ ᱢᱟᱱᱮ ᱵᱷᱟᱜᱮ ᱫᱚ ᱠᱟᱹᱴᱤᱡ ᱵᱟᱝ ᱵᱩᱡᱷᱟᱹᱜ ᱠᱟᱱᱟ ᱥᱮ
ᱦᱮ
ᱞᱟᱦᱟ ᱛᱮᱱᱟᱜ ᱡᱮᱢᱚᱱ ᱥᱮᱨᱮᱧ ᱠᱚ ᱛᱟᱦᱮ ᱠᱟᱱᱟ ᱚᱱᱟ ᱠᱚᱫᱚ ᱟᱸᱡᱚᱢ ᱨᱮᱦᱚ ᱟᱹᱰᱤ ᱨᱟᱹᱥᱠᱟᱹ ᱵᱩᱡᱷᱟᱹᱜ ᱛᱟᱦᱮᱜ-ᱟ ᱟᱨ ᱵᱷᱟᱜᱮ ᱜᱮ ᱟᱨᱠᱤ ᱚᱱᱟ ᱥᱮᱨᱮᱧ ᱠᱚ ᱛᱟᱞᱟ ᱛᱮᱦᱚ ᱮᱱᱮᱡ ᱦᱚᱸᱢ ᱫᱟᱲᱮᱭᱟᱜ-ᱟ᱾ ᱚᱱᱮ ᱚᱱᱠᱟᱱᱟᱜ ᱢᱤᱫᱴᱟᱝ ᱤᱭᱟᱹ ᱛᱟᱦᱮ ᱠᱟᱱᱟ
ᱟᱫᱚ ᱚᱜ-ᱚᱭ ᱱᱚᱜ-ᱚᱭ ᱠᱚ ᱟᱢ ᱠᱤᱨᱤᱧᱟᱢ ᱥᱮᱬᱟᱭ ᱜᱮᱭᱟ ᱥᱮᱢ ᱵᱟᱲᱟᱭ ᱜᱮᱭᱟ
ᱥᱮᱨᱤᱧ ᱠᱚᱫᱚ ᱤᱧ ᱫᱚ ᱵᱟᱲᱟᱭ ᱫᱚ ᱵᱟᱲᱟᱭ ᱫᱚᱧ ᱵᱟᱲᱟᱭ ᱜᱮᱭᱟ ᱢᱮᱱᱠᱷᱟᱱ ᱵᱟᱠᱷᱟᱡ ᱵᱟᱹᱧ ᱥᱮᱨᱮᱧ ᱵᱟᱲᱟ ᱟᱠᱟᱫᱟ, ᱤᱧ ᱫᱚ ᱨᱟᱦᱟ ᱠᱚ ᱵᱟᱝ ᱵᱷᱟᱜᱮ ᱛᱤᱧᱟᱹ ᱢᱚᱴᱟ ᱜᱮᱛᱤᱧᱟ ᱨᱚᱲ ᱠᱚ ᱚᱱᱟᱛᱮ
ᱵᱟᱝ ᱱᱟᱯᱟᱭ ᱜᱮᱭᱟ᱾
ᱦᱮᱸ ᱟᱫᱚ ᱦᱮᱸ ᱥᱮᱨᱮᱧ ᱠᱚᱫᱚ ᱫᱟᱲᱮᱭᱟᱜ ᱮᱱᱮᱡ ᱠᱚᱦᱚᱧ ᱫᱟᱲᱮᱭᱟᱜ ᱜᱮᱭᱟ ᱟᱫᱚ ᱢᱮᱱᱠᱷᱟᱱ ᱵᱟᱹᱧ ᱥᱮᱨᱮᱧ ᱵᱟᱲᱟ ᱟᱠᱟᱫᱟ᱾
ᱟᱪᱷᱟ ᱥᱮᱨᱮᱧ ᱞᱟᱜᱟᱭᱟ᱾ ᱛᱚ ᱡᱟᱦᱟᱸ ᱛᱤᱱᱟᱹᱜ ᱟᱭᱢᱟ ᱚᱱᱠᱟᱱ ᱥᱤᱸᱜᱟᱲ ᱦᱚᱸ ᱢᱮᱱᱟᱜ ᱠᱚᱣᱟ ᱥᱮ ᱵᱟᱝ ᱡᱟᱦᱟᱸᱭ ᱫᱚ ᱤᱭᱟᱹ ᱡᱮᱴᱟ ᱢᱮᱱᱟᱜᱼᱟ᱾ ᱜᱚᱞᱟ ᱡᱚᱛᱟᱢ ᱢᱚᱴᱟ ᱜᱮ ᱛᱟᱢᱟ ᱥᱮ ᱢᱮᱱ ᱡᱟᱦᱟᱸ ᱤᱧ ᱫᱚ ᱵᱟᱹᱧ ᱞᱟᱹᱭᱮᱫᱟ ᱟᱢ ᱞᱟᱹᱭᱮᱫᱟ᱾ ᱦᱮ ᱟᱫᱚ ᱚᱱᱠᱟ ᱟᱭᱢᱟ ᱦᱚᱲ ᱪᱤᱱᱦᱟ. ᱢᱮᱱᱟᱜ ᱠᱚᱣᱟ, ᱡᱟᱦᱟᱸᱭ ᱯᱩᱯᱩᱞᱟᱨ ᱠᱚ ᱧᱟᱢ ᱮᱫᱟ ᱟᱢ ᱫᱚᱢ ᱟᱢ ᱚᱱᱟ ᱦᱚᱸ ᱢᱤᱫᱴᱟᱝ ᱚᱱᱟ ᱦᱚᱸ ᱢᱤᱫᱴᱟᱝ ᱭᱩᱱᱤᱠ ᱠᱚᱱᱴᱮᱱ ᱦᱩᱭ ᱫᱟᱲᱮᱭᱟᱜᱼᱟ᱾
ᱦᱮᱸ ᱛᱟᱦᱚᱞᱮ ᱟᱢ ᱛᱟᱦᱚᱞᱮ ᱟᱢ ᱫᱚ ᱮᱱᱮᱡ ᱠᱚᱢ ᱵᱟᱲᱟᱭ ᱜᱮᱭᱟ ᱥᱮ ᱮᱱᱮᱡ ᱥᱮᱨᱮᱧ ᱴᱟᱢᱟᱠ ᱨᱩ ᱚᱱᱟ ᱠᱚ
ᱤᱧ ᱫᱚ ᱴᱤᱡ ᱤᱧ ᱵᱚᱞᱮ ᱫᱚ ᱵᱟᱝ ᱟᱞᱮ ᱟᱛᱳ ᱨᱮᱱ ᱫᱚ ᱚᱠᱚᱭ, ᱵᱮᱥᱤᱨ ᱵᱷᱟᱜ ᱜᱤᱫᱽᱨᱟ. ᱜᱮ ᱵᱟᱠᱚ ᱵᱟᱰᱟᱭᱟ᱾ ᱟᱫᱚ ᱚᱱᱠᱟᱜᱮ ᱤᱭᱟᱹ ᱠᱚ ᱵᱚᱞᱮ ᱜᱤᱫᱽᱨᱟᱹ ᱠᱚᱣᱟᱜ ᱦᱚᱸ ᱵᱚᱞ ᱤᱱᱴᱟᱨᱮᱥᱴ ᱪᱮᱫ ᱮᱢ ᱢᱮᱱᱟ ᱤᱭᱟᱹ ᱦᱚᱸ ᱵᱚᱞᱮ ᱟᱵ ᱞᱟᱹᱴᱩ ᱦᱚᱲ ᱦᱚᱸ ᱵᱟᱠᱚ ᱦᱮᱸ
ᱟᱫᱚ ᱵᱟᱯᱮ ᱟᱥᱮ ᱜᱮ ᱵᱟᱯᱮ ᱨᱩᱣᱟᱹ ᱯᱮ ᱥᱮᱬᱟ
ᱚᱨ ᱦᱮᱸ ᱢᱳᱵᱟᱭᱤᱞ ᱠᱷᱚᱡ ᱜᱮ ᱤᱭᱟᱹ ᱪᱟᱵᱟ ᱮᱱᱟ ᱠᱚ ᱦᱚᱲ ᱫᱚ᱾ ᱜᱤᱫᱽᱨᱟᱹ ᱠᱚ ᱱᱚᱜᱼᱚᱭ ᱢᱳᱵᱟᱭᱤᱞ, ᱜᱮᱢ, ᱵᱷᱤᱰᱤᱭᱳ ᱚᱱᱠᱟ ᱠᱚ ᱤᱭᱟ. ᱪᱟᱞᱟᱜ
ᱦᱮᱸ ᱟᱫᱚ ᱟᱯᱮ ᱜᱮ ᱵᱟᱝ ᱯᱮ ᱥᱮᱬᱟ ᱞᱮᱠᱷᱟᱡ ᱫᱚ ᱛᱟᱦᱚᱞᱮ ᱟᱫᱚ ᱟᱯᱮ ᱧᱮᱞ ᱛᱮᱜᱮ ᱛᱚ ᱟᱨ ᱟᱯᱮ ᱠᱷᱚᱱ ᱯᱚᱨᱮᱱ ᱠᱚᱠᱚ ᱥᱮᱬᱟᱭᱟ ᱥᱮ ᱩᱱᱠᱩ ᱠᱚ ᱞᱟᱹᱭᱟ ᱦᱮᱸ ᱟᱞᱮᱭᱟᱜ ᱫᱚ ᱪᱮᱫ ᱦᱚᱸ ᱵᱟᱝ ᱛᱟᱦᱮᱸ ᱠᱟᱱᱟ ᱟᱯᱮ ᱡᱩᱫᱤ ᱵᱟᱯᱮ ᱥᱮᱬᱟ ᱠᱟᱜᱼᱟ᱾
ᱦᱮᱸ, ᱚᱱᱟ ᱠᱟᱛᱷᱟ ᱴᱷᱤᱠ ᱜᱮᱭᱟ ᱟᱫᱚ ᱦᱚᱜᱚᱭ ᱤᱧ ᱢᱟᱧ ᱵᱟᱨᱦᱮ ᱨᱮᱜᱤᱧ ᱛᱟᱸᱦᱮᱱ ᱟᱭᱢᱟ ᱢᱚᱬᱮ ᱪᱷᱚ ᱵᱚᱪᱚᱨ ᱠᱷᱚᱡ ᱵᱟᱨᱦᱮ ᱨᱮᱜᱮ ᱢᱮᱱᱟᱜ ᱠᱟᱹᱫᱤᱧᱟ᱾ ᱟᱫᱚᱜ ᱚᱱᱟ ᱠᱚ ᱞᱟᱹᱜᱤᱫ ᱜᱮ ᱠᱟᱹᱴᱤᱡ ᱚᱱᱟ ᱠᱚᱫᱚ ᱥᱟᱜᱤᱧᱚᱜ ᱠᱟᱱᱟ ᱟᱨᱠᱤ
ᱦᱮᱸ ᱥᱟᱺᱜᱤᱧᱚᱜ ᱠᱟᱱ ᱨᱮᱦᱚᱸ ᱟᱨᱠᱤ ᱱᱤᱡᱮ ᱦᱚᱸ ᱚᱱᱠᱟᱜᱮ ᱱᱤᱡᱮ ᱦᱚᱸ ᱦᱟᱱᱮ ᱠᱟᱹᱴᱤᱡ ᱠᱷᱚᱱ ᱜᱮ ᱵᱟᱭᱨᱮ ᱨᱮ ᱛᱟᱦᱮᱸ ᱦᱳᱭ ᱟᱠᱟᱱᱟ ᱢᱮᱱᱠᱷᱟᱱ ᱡᱚᱛᱚ ᱠᱤᱪᱷᱩ ᱜᱮᱛᱚ ᱪᱮᱫ ᱦᱳᱜ ᱠᱟᱱᱟ᱾ ᱚᱱᱠᱟ ᱜᱮ ᱡᱚᱛᱚ ᱠᱤᱪᱷᱩ ᱥᱮᱬᱟ
ᱦᱮᱸ ᱦᱮᱸ ᱳᱠᱮ ᱳᱠᱮ ᱟᱫᱚ ᱟᱵᱚᱣᱟᱜ ᱢᱚᱱᱮ ᱤᱪᱪᱷᱟᱹ ᱦᱚᱸ ᱠᱟᱹᱴᱤᱡ ᱤᱭᱟᱹ ᱚᱱᱟ ᱠᱚ ᱞᱮ ᱵᱟᱹᱲᱤᱡ ᱚᱵᱚᱥᱳᱭ ᱵᱟᱹᱲᱤᱡ ᱡᱤᱱᱤᱥ ᱠᱟᱱᱟ ᱡᱮ ᱚᱱᱟ ᱠᱚ ᱵᱟᱝ ᱪᱮᱫ ᱦᱩᱭᱩᱜ ᱠᱟᱱᱟ᱾ ᱪᱮᱥᱴᱟᱭ ᱦᱳᱭᱳᱜᱼᱟ ᱪᱮᱫ ᱨᱮᱱᱟᱜ ᱚᱵᱚᱥᱳᱭ᱾
ᱛᱟᱦᱚᱞᱮ ᱵᱟᱯᱞᱟ ᱠᱚᱫᱚ ᱟᱯᱮ ᱥᱮᱫ ᱪᱮᱫ ᱠᱟ ᱦᱩᱭᱩᱜ ᱜᱮᱭᱟ?
ᱟᱞᱮ ᱟᱯᱮ ᱥᱮᱫ ᱫᱚ ᱡᱟᱦᱟᱸ ᱵᱟᱯᱞᱟ ᱠᱩᱧ ᱟᱸᱡᱚᱢ ᱟᱠᱟᱫᱟ ᱡᱮ ᱡᱟᱦᱟᱸ ᱵᱚᱞᱮ ᱤᱭᱟᱹᱜᱮ ᱚᱱᱟ ᱛᱩᱢᱫᱟᱜ ᱴᱟᱢᱟᱠ ᱜᱮ ᱢᱮᱱ ᱤᱭᱟᱹ ᱠᱟᱱᱟ ᱥᱮ ᱵᱟᱝ ᱵᱟᱫᱽᱫᱚ ᱡᱚᱱᱛᱨᱚ ᱡᱟᱸᱦᱟᱸ ᱠᱟᱱᱟ᱾ ᱠᱤᱱᱛᱩ ᱟᱞᱮ ᱥᱮᱫ ᱫᱚ ᱢᱟᱱᱮ ᱱᱟᱜ ᱢᱚᱴᱟ ᱰᱚᱞ ᱵᱟᱠᱚ ᱧᱮᱞᱟ, ᱚᱱᱟ ᱤᱭᱟ. ᱛᱟᱦᱮᱱ ᱜᱮ ᱟᱯᱮ ᱥᱮ
ᱪᱮᱫ?
ᱢᱚᱴᱟ ᱰᱷᱳᱞ
ᱦᱮᱸ ᱟᱹᱰᱤ ᱵᱚᱲᱚ ᱵᱚᱲᱚ ᱵᱟᱝ?
ᱦᱮᱸ ᱦᱳᱭ ᱚᱱᱟ, ᱦᱳᱭ ᱚᱱᱟ ᱠᱚ ᱚᱱᱟ ᱠᱟᱱᱟ ᱵᱚᱞᱮ ᱢᱮᱱ ᱡᱟᱦᱟ ᱤᱭᱟᱹ ᱫᱚ ᱵᱚᱞᱮ ᱫᱚ ᱞᱟᱲᱟᱜ ᱜᱮᱭᱟ ᱥᱮᱨᱚᱠᱚᱢ ᱢᱤᱫᱴᱮᱱ ᱠᱩᱝᱠᱟ ᱢᱤᱫᱴᱮᱱ ᱾ ᱟᱸᱡᱚᱢ ᱦᱩᱭᱩᱜ-ᱟ, ᱟᱸᱡᱚᱢ ᱠᱟᱱᱟ ᱟᱨ ᱦᱟᱱᱟ ᱢᱤᱫᱴᱮᱱ ᱠᱤᱥᱤᱭᱳ ᱰᱷᱚᱞ ᱡᱟᱦᱟ, ᱚᱱᱟ ᱫᱚ ᱵᱚᱞᱮ ᱩᱪᱤᱛ ᱫᱚ ᱵᱟᱝ ᱠᱟᱱᱟ ᱛᱟᱣ ᱦᱚᱲ ᱠᱚ ᱚᱱᱟ ᱵᱟᱠᱷᱟᱱ ᱵᱟᱠᱚ ᱮᱱᱮᱡ ᱠᱟᱱᱟ, ᱦᱳᱭ ᱱᱚᱝᱠᱟ ᱢᱤᱫᱴᱮᱱ ᱤᱭᱟᱹ ᱵᱩᱡᱷᱟᱹᱣ ᱟᱠᱟᱱᱟ ᱾ ᱠᱤᱱᱛᱩ ᱚᱱᱟ ᱫᱚ ᱟᱵᱚᱣᱟᱜ ᱤᱭᱟᱹ ᱫᱚ ᱵᱟᱹᱱᱩᱜ ᱟᱠᱟᱫᱟ, ᱡᱮ ᱚᱱᱟ ᱠᱤᱥᱤᱭᱩ ᱰᱷᱚᱞ ᱫᱚ᱾ ᱡᱟᱦᱟᱸ ᱫᱚ ᱢᱤᱫᱴᱮᱱ ᱫᱤᱠᱩ ᱯᱩᱥᱤᱭᱟᱜ ᱠᱟᱱᱟ ᱚᱱᱟ ᱫᱚ, ᱡᱟᱦᱟᱸ ᱠᱟᱭ ᱥᱮ ᱵᱟᱹᱲᱛᱤ ᱦᱚᱠᱚ ᱢᱮᱛᱟ ᱠᱚᱣᱟ ᱩᱱᱠᱩᱣᱟᱜ ᱠᱟᱱᱟ ᱚᱱᱟ ᱠᱚᱫᱚ ᱾ ᱟᱫᱚ ᱦᱚᱲ ᱦᱚᱸ ᱚᱱᱟ ᱢᱚᱸᱡᱽ ᱠᱚ ᱟᱸᱡᱚᱢ ᱫᱟ ᱮᱱᱮᱡ ᱥᱟᱱᱟᱭᱮᱫ ᱠᱚᱣᱟ, ᱦᱳᱭ ᱚᱱᱠᱟᱱᱟᱜ ᱟᱫᱚ ᱚᱱᱟ ᱚᱱᱟ ᱛᱮᱜᱮ ᱵᱚᱞᱮ ᱦᱮᱡ ᱮᱱᱟ ᱢᱤᱫᱴᱟᱝ ᱟᱵᱚᱣᱟᱜ ᱤᱭᱟᱹᱨᱮ ᱾ ᱟᱯᱮ ᱥᱮᱫᱚ ᱵᱟᱝ ᱦᱮᱡ ᱟᱠᱟᱱᱟ ᱚᱵᱚᱥᱥᱚ ᱾
ᱵᱟᱝ ᱟᱞᱮ ᱥᱮᱫ ᱫᱚ ᱟᱞᱮ ᱥᱮᱫ ᱫᱚ ᱟᱹᱰᱤ ᱵᱚᱲᱚ ᱵᱚᱲᱚ ᱴᱟᱢᱟᱠ ᱠᱚ ᱢᱮᱱᱟᱜᱼᱟ ᱾
ᱦᱮᱸ, ᱦᱮᱸ ᱤᱱᱟ ᱮᱛᱚ ᱵᱚᱲᱚ ᱵᱚᱲᱚ ᱴᱟᱢᱟᱠ ᱤᱧ ᱫᱚ ᱵᱚᱞᱮ ᱨᱤᱭᱮᱞ ᱨᱮᱫᱚ ᱵᱟᱹᱧ ᱧᱮᱞ ᱟᱠᱟᱫᱟ ᱾ ᱡᱟᱦᱟ ᱢᱳᱵᱟᱭᱤᱞ ᱨᱮᱜᱮ ᱧᱮᱞ ᱦᱳᱭᱳᱜ-ᱟ ᱾ ᱟᱫᱚ ᱚᱱᱟ ᱦᱟᱸ, ᱟᱫᱚ ᱚᱱᱟ ᱫᱚ ᱜᱚᱜ ᱤᱭᱟᱹ ᱜᱚᱜ ᱫᱚᱠᱚ ᱞᱟᱸᱜᱟᱜ ᱛᱮ ᱥᱮ
ᱠᱤ ᱡᱟᱹᱱᱤ ᱩᱱᱠᱩ ᱵᱟᱵᱟ ᱦᱚᱲ ᱠᱚ ᱵᱟᱲᱟᱭᱟ ᱡᱟᱦᱟᱸᱭ ᱠᱚ ᱴᱟᱢᱟᱠ ᱠᱚᱠᱚ ᱨᱩ ᱵᱟᱲᱟ ᱟᱠᱟᱫᱟ ᱾ ᱟᱯᱮ ᱥᱮᱫ ᱫᱚ ᱠᱟᱹᱴᱤᱡ ᱠᱟᱹᱴᱤᱡ ᱜᱮᱭᱟ ᱵᱟᱝ?
ᱦᱮᱸ ᱠᱟᱹᱴᱤᱡ ᱜᱮᱭᱟ ᱚᱱᱠᱟᱱ ᱞᱟᱹᱴᱩ ᱴᱟᱢᱟᱠ ᱦᱚ ᱵᱟᱝ ᱧᱟᱢᱚᱜᱼᱟ ᱟᱞᱮ ᱥᱮᱫ ᱫᱚ ᱠᱤᱨᱤᱧ ᱛᱮᱦᱚ ᱾
ᱠᱤᱨᱤᱧ ᱛᱮᱦᱚᱸ ᱵᱟᱝ ᱧᱟᱢᱚᱜᱼᱟ, ᱦᱮᱸ ᱟᱫᱚ ᱟᱯᱮ ᱥᱮᱫ ᱫᱚ ᱪᱮᱫ ᱠᱟᱱᱟᱜ ᱠᱚ ᱢᱟᱱᱮ ᱨᱩᱭᱟᱠᱚ ᱚᱱᱠᱟᱱᱟᱜ ᱜᱮ ᱛᱟᱦᱮᱱᱟ ᱾ ᱟᱨ ᱟᱞᱮ ᱥᱮᱫ ᱫᱚ ᱚᱱᱠᱟᱱᱟᱜ ᱜᱮ ᱧᱟᱢᱚᱜᱼᱟ, ᱢᱟᱱᱮ ᱠᱟᱹᱴᱤᱡ ᱠᱟᱹᱴᱤᱡ ᱟᱜ ᱫᱚ ᱠᱷᱩᱵ ᱢᱟᱱᱮ ᱠᱚᱢ ᱧᱟᱢᱚᱜ
ᱚᱻ ᱟᱫᱚ ᱚᱱᱟ ᱫᱚ ᱚᱱᱟ ᱠᱚᱫᱚ ᱠᱚᱱᱚ ᱤᱭᱟᱹ ᱢᱮᱱᱟᱜ ᱟᱠᱟᱫᱟ ᱠᱤ ᱡᱮ, ᱱᱚᱝᱠᱟᱱ ᱱᱚᱝᱠᱟᱱ ᱴᱟᱢᱟᱠ ᱜᱮ ᱦᱟᱛᱟᱣ ᱦᱩᱭᱩᱜ-ᱟ ᱥᱮ ᱵᱟᱝ ᱱᱚᱝᱱᱟᱜ ᱠᱟᱹᱴᱤᱡ ᱴᱟᱢᱟᱠ ᱞᱟᱹᱴᱩ ᱴᱟᱢᱟ ᱱᱚᱠᱟ ᱤᱭᱟᱹ ᱢᱮᱱᱟᱜ ᱟᱠᱟᱫᱟ ᱠᱤ?
ᱴᱟᱢᱟᱠ ᱫᱚ ᱴᱟᱢᱟᱠ ᱜᱮ ᱠᱟᱱᱟ ᱛᱚ, ᱠᱟᱹᱴᱤᱡ ᱟᱜ ᱦᱚᱸ ᱴᱟᱢᱟᱠ ᱠᱟᱱᱟ ᱟᱨ ᱞᱟᱹᱴᱩᱣᱟᱜ ᱦᱚᱸ ᱴᱟᱢᱟᱠ ᱠᱟᱱᱟ ᱾
ᱟᱫᱚ ᱟᱞᱮ ᱥᱮᱫ ᱫᱚ ᱯᱟᱥᱮᱫ ᱥᱩᱵᱤᱫᱷᱟ ᱪᱟᱞᱟᱜ ᱛᱮ ᱱᱚᱜᱚᱭ ᱠᱟᱹᱴᱤᱡᱟᱜ ᱠᱚ ᱤᱭᱟᱹᱣ ᱟᱠᱟᱫᱟ ᱾
ᱦᱮᱸ ᱾
ᱫᱚ ᱛᱤᱱ ᱥᱮᱡ ᱟᱢ ᱜᱤᱛᱤᱡ ᱵᱟᱲᱟᱜ ᱛᱮ?
ᱦᱮᱸ ᱡᱟᱹᱯᱤᱫ ᱦᱩᱭᱩᱜᱼᱟ, ᱚᱠᱛᱚ ᱠᱚᱦᱚᱸ ᱦᱩᱭᱩᱜ ᱠᱟᱱᱟ ᱰᱷᱮᱨ ᱜᱮ᱾
ᱚᱻ ᱾
ᱟᱨ ᱤᱭᱟᱹ ᱵᱤᱨ ᱠᱚ ᱢᱮᱱᱟᱜᱼᱟ ᱥᱮ ᱵᱟᱝ? ᱟᱯᱮ ᱥᱮᱫ ᱵᱤᱨ
ᱚ, ᱮᱠᱫᱚᱢ ᱵᱟᱹᱱᱩᱜ ᱟᱠᱟᱫᱟ ᱚᱱᱟ ᱡᱟᱦᱟᱸ ᱧᱮᱞᱚᱜ-ᱟ ᱡᱷᱟᱲᱠᱷᱚᱱᱰ ᱥᱮᱫ ᱡᱟᱦᱟᱸ ᱵᱤᱨ ᱫᱤᱥᱚᱢ ᱢᱮᱱᱟᱜ ᱟᱠᱟᱫᱟ ᱵᱤᱨ ᱥᱮ ᱤᱭᱟᱹ ᱵᱩᱨᱩ ᱠᱚ ᱾ ᱟᱹᱰᱤ ᱪᱟᱞᱟᱜ ᱥᱟᱱᱟᱣᱟ ᱚᱱᱟ ᱠᱚᱭᱚᱜ ᱫᱚ, ᱟᱫᱚ ᱟᱞ ᱥᱮᱫ ᱢᱟ ᱮᱠᱫᱚᱢ ᱵᱟᱱᱩᱜ ᱟᱠᱟᱫᱟ ᱡᱟᱦᱟᱸ ᱵᱤᱨ ᱦᱚᱸ ᱵᱟᱹᱱᱩᱜ ᱟᱠᱟᱫᱟ ᱟᱨ ᱵᱩᱨᱩ ᱦᱚᱸ ᱵᱟᱹᱱᱩᱜ ᱟᱠᱟᱫᱟ ᱾
ᱚ, ᱛᱟᱦᱚᱞᱮ ᱡᱚᱫᱤ ᱠᱷᱚᱡ ᱚᱱᱟ ᱩᱫ ᱠᱚ ᱦᱩᱭᱩᱜᱼᱟ, ᱯᱩᱴᱠᱟᱹ ᱠᱚ ᱛᱟᱦᱞᱮ ᱟᱯᱮ ᱫᱚ ᱡᱚᱢ ᱜᱮᱭᱟ ᱯᱮ ᱥᱮ ᱵᱟᱝ ᱚᱱᱟ ᱠᱚ?
ᱛᱚ ᱚᱱᱟ ᱫᱚ ᱟᱯᱮ ᱥᱮᱫ ᱫᱚ ᱵᱤᱨ ᱪᱷᱟᱲᱟ ᱵᱟᱝ ᱧᱟᱢᱚᱜ-ᱟ ᱥᱮ ᱚᱱᱟ ᱫᱚ ᱾
ᱦᱮᱸ ᱟᱞᱮ ᱥᱮᱫ ᱫᱚ ᱧᱟᱢᱚᱜ-ᱟ ᱛᱚ ᱾
ᱵᱤᱨ ᱪᱷᱟᱲᱟ ᱵᱟᱝ ᱧᱚᱢᱟᱜ-ᱟ, ᱦᱩᱭ ᱮᱱᱟ ᱩᱫ ᱠᱩᱫᱚ ᱡᱚᱛᱚᱢ ᱢᱮᱱᱟ
ᱦᱮᱸ, ᱢᱟᱱᱮ ᱵᱤᱨ ᱪᱷᱟᱲᱟ ᱵᱤᱨ ᱠᱚᱨᱮ ᱵᱟᱹᱲᱛᱤ ᱧᱟᱢᱚᱜ-ᱟ ᱟᱨᱠᱤ ᱾ ᱫᱚᱠᱟᱱ ᱵᱟᱡᱟᱨ ᱠᱚᱨᱮᱜ ᱦᱚᱸ ᱚᱱᱟ ᱠᱚᱠᱚ ᱟᱹᱠᱷᱨᱤᱧ ᱜᱮᱭᱟ ᱾ ᱟᱫᱚ ᱠᱤᱨᱤᱧ ᱠᱟᱛᱮᱜ ᱦᱚᱸ ᱡᱚᱢ ᱫᱚ ᱜᱟᱱᱚᱜᱼᱟ ᱟᱨ
ᱡᱟᱦᱟᱸ ᱱᱟᱜ ᱤᱭᱟᱹ ᱵᱩᱥᱩᱵ ᱠᱚ ᱢᱮᱛᱟᱜ ᱚᱱᱟ ᱠᱚᱠᱚ ᱯᱚᱪᱟᱜᱼᱟ᱾
ᱦᱮᱸ᱾
ᱦᱩᱭᱱᱟ ᱦᱩᱭᱱᱟ ᱚᱠᱚᱭᱟᱜ ᱫᱚ ᱥᱟᱹᱲᱤᱢ ᱠᱚ ᱡᱟᱦᱟᱸ ᱤᱭᱟᱹ ᱠᱚ ᱡᱟᱦᱟᱸᱭ ᱡᱩᱫᱤ ᱤᱭᱟᱹ ᱤᱭᱟᱹ ᱨᱮᱱᱟᱜ ᱛᱟᱦᱮᱱ ᱠᱷᱟᱡ᱾ ᱢᱮᱛᱟᱜ-ᱟ ᱚᱱᱟ ᱫᱚ ᱤᱭᱟᱹ ᱦᱮᱸ ᱤᱱᱟᱹ ᱠᱚᱨᱮ ᱦᱩᱭ ᱵᱟᱲᱟᱜᱼᱟ᱾ ᱱᱚᱜᱼᱚᱭ ᱱᱚᱤᱭᱟᱹ ᱩᱫ ᱩᱵ ᱫᱚ ᱚᱸᱰᱮ ᱠᱷᱚᱡ ᱜᱮ ᱡᱚᱢ ᱦᱩᱭ ᱠᱟᱱᱟ᱾ ᱟᱨ ᱡᱚᱢ ᱢᱟ ᱟᱹᱰᱤ ᱵᱮᱥ ᱜᱮ ᱵᱮᱥ ᱜᱤ, ᱠᱤ ᱯᱟᱹᱴᱠᱟᱹ ᱯᱟᱹᱴᱠᱟᱹ ᱢᱟᱱᱮ ᱵᱟᱧ ᱵᱩᱡᱷᱟᱣ ᱫᱟ᱾
ᱵᱟᱝ ᱠᱩ ᱯᱩᱴᱠᱟᱹ ᱠᱟᱹᱴᱤᱡ ᱠᱟᱹᱴᱤᱡ ᱵᱟᱝ ᱠᱚ ᱦᱩᱭᱩᱜᱼᱟ᱾
ᱢᱩᱠᱷᱞᱟᱹ᱾
ᱦᱮᱸ ᱵᱤᱨ ᱫᱤᱥᱚᱢ ᱥᱮᱫ ᱨᱮ ᱠᱟᱹᱴᱤᱡ ᱠᱟᱹᱴᱤᱡ ᱯᱷᱩᱴᱠᱟᱹ ᱵᱟᱠᱚ ᱦᱩᱭᱩᱜᱼᱟ ᱩᱫ ᱠᱚᱦᱚᱸ ᱵᱤᱨ ᱫᱤᱥᱚᱢ, ᱚᱱᱟ ᱨᱮᱱᱟᱜ ᱫᱚ ᱟᱞᱟᱫᱟ ᱞᱟᱜᱮ ᱛᱟᱦᱮᱱᱟ᱾
ᱩᱫ ᱤᱧ ᱵᱩᱡᱟᱹᱣᱫᱟ ᱱᱟᱴᱷ ᱚᱱᱟ ᱯᱩᱴᱠᱟᱹ ᱫᱚ ᱵᱟᱧ ᱵᱩᱡᱷᱟᱣᱫᱟ᱾
ᱦᱮᱸ, ᱚᱱᱟᱫᱚ ᱵᱟᱢ, ᱵᱩᱡ᱾ ᱫᱟᱲᱮᱭᱟᱜᱼᱟ ᱵᱟᱢ ᱧᱮᱞ ᱠᱟᱫᱟ ᱛᱚ ᱠᱟᱹᱴᱤᱡ ᱠᱟᱹᱴᱤᱡ ᱜᱮᱭᱟ ᱜᱳᱞ ᱜᱳᱞ ᱜᱮᱭᱟ᱾
ᱳ, ᱟᱞᱮ ᱛᱚ ᱚᱱᱟ ᱦᱚᱸ ᱥᱮ ᱩᱫᱽᱜᱮᱞᱮ ᱢᱮᱱᱟ ᱯᱟᱥᱮᱡ᱾
ᱦᱮᱸ ᱚᱱᱟ ᱫᱚ ᱩᱫ ᱛᱚ ᱵᱟᱝᱠᱚ ᱞᱟᱹᱭᱟ ᱚᱱᱟ ᱫᱚ ᱯᱩᱴᱠᱟᱹ ᱜᱮᱠᱚ ᱞᱟᱹᱭᱟ᱾
ᱩᱫ ᱞᱮᱠᱟᱜᱮ ᱵᱟᱭ ᱵᱟᱴ ᱠᱟᱹᱴᱤᱡ ᱜᱮᱭᱟ ᱛᱟᱭ ᱛᱚ᱾
ᱦᱮᱸ ᱠᱟᱹᱴᱤᱡ ᱜᱮᱭᱟ ᱠᱚ ᱠᱤᱱᱛᱩ ᱩᱫ ᱠᱟᱱ ᱜᱮᱭᱟ ᱚᱱᱟ ᱦᱚᱸ ᱩᱫ ᱠᱟᱱ ᱜᱮᱭᱟ ᱠᱤᱱᱛᱩ ᱚᱱᱟ ᱫᱚ ᱠᱟᱹᱴᱤᱡ ᱜᱮᱭᱟ ᱟᱨ ᱜᱳᱞ ᱜᱳᱞ ᱜᱮᱭᱟ᱾
ᱦᱮᱸ ᱟᱪᱷᱟ ᱟᱪᱪᱟ ᱵᱩᱡᱷᱟᱣᱭᱮᱜ ᱜᱮᱭᱟ ᱡᱟᱦᱟᱸ ᱢᱟᱥᱨᱩᱢ ᱠᱚ ᱢᱮᱛᱟᱜ ᱠᱟᱱᱟ ᱥᱮ ᱵᱟᱝᱞᱟᱛᱮ ᱯᱟᱥᱮ᱾
ᱦᱮᱸ ᱟᱫᱚ ᱩᱱᱫᱚ ᱞᱮᱴᱚ ᱠᱚᱠᱚ ᱞᱮᱴᱚᱭ ᱜᱮᱭᱟ᱾
ᱚ, ᱳᱫ ᱢᱮᱱᱟᱜ, ᱟᱹᱰᱤ, ᱟᱹᱰᱤ ᱟᱹᱰᱤ ᱥᱤᱵᱤᱞ ᱵᱩᱡᱷᱟᱹᱜᱼᱟ᱾ ᱟᱨ ᱥᱚᱵ ᱥᱚᱢᱚᱭ ᱵᱟᱝ ᱧᱟᱢᱚᱜ ᱟᱹᱰᱤ ᱠᱚᱢ ᱜᱮ ᱧᱟᱢᱚᱜᱼᱟ᱾
ᱦᱮᱸ ᱠᱚᱢ ᱜᱮ ᱧᱟᱢᱚᱜᱼᱟ ᱠᱤᱱᱛᱩ ᱡᱚᱢ ᱦᱚᱸ ᱞᱟᱹᱭ ᱟᱠᱚ ᱵᱷᱟᱜᱮ ᱜᱮᱭᱟ ᱩᱫ ᱡᱚᱢ ᱠᱚᱫᱚ᱾
ᱦᱩᱸ ᱦᱩᱸ, ᱟᱭᱢᱟ ᱯᱨᱴᱤᱱ ᱡᱟᱦᱟᱸ ᱢᱮᱱ᱾ ᱟᱹᱰᱤ ᱵᱷᱚᱨᱯᱩᱨ ᱜᱮ ᱛᱟᱦᱮᱱᱟ᱾ᱦᱩᱸ ᱦᱩᱸ,
ᱛᱟᱦᱚᱞᱮ ᱟᱲᱟᱜ ᱥᱟᱠᱟᱢ ᱠᱚᱢ ᱠᱩᱥᱤᱭᱟᱜ ᱜᱮᱭᱟ ᱢᱟᱱᱮ ᱡᱚᱢ ᱟᱲᱟᱜ᱾
ᱦᱮᱸ᱾ ᱚᱵᱚᱥᱥᱳᱧ ᱠᱩᱥᱤᱭᱟᱜ ᱜᱮᱭᱟ ᱟᱫᱚ ᱟᱞᱮᱥᱮᱫᱚ ᱩᱱᱠᱟ ᱟᱲᱟᱜ ᱥᱟᱠᱟᱢ ᱠᱚᱫᱚ ᱱᱚᱜ-ᱚᱭ ᱪᱟᱵᱟᱜᱼᱟ ᱠᱟᱹᱴᱤᱡ᱾ ᱤᱭᱟᱹ ᱵᱮᱵᱚᱦᱟᱨᱚᱜ ᱦᱩᱭᱩᱜ ᱵᱚᱞᱮ ᱡᱚᱢ ᱦᱚᱸ ᱵᱟᱝ ᱦᱩᱭᱩᱜ ᱠᱟᱱᱟ᱾ ᱤᱧ ᱦᱚᱸ ᱤᱭᱟᱹᱧ ᱛᱟᱦᱮᱱᱟᱛᱮ ᱟᱨ ᱚᱱᱛᱮ ᱫᱚ ᱤᱧᱟᱹᱜ ᱦᱚᱸ ᱵᱚᱞᱮ ᱱᱤᱛᱚᱜ ᱟᱭᱢᱟ ᱫᱤᱱ ᱠᱷᱚ ᱜᱮ ᱤᱭᱟᱹ ᱢᱮᱱᱟᱜ ᱮᱱᱛᱮᱱ᱾ ᱠᱤᱰᱱᱤ ᱥᱴᱳᱱ ᱢᱮᱱᱟᱜ ᱛᱤᱧᱟ ᱡᱟᱦᱟᱸ ᱞᱟᱹᱜᱤᱫ ᱫᱚ ᱵᱚᱞᱮ ᱟᱲᱟᱜ ᱥᱟᱠᱟᱢ ᱡᱚᱢ ᱦᱚᱸ, ᱤᱭᱟᱹ ᱠᱚ ᱵᱚᱞᱮ ᱠᱚᱢ ᱜᱮ ᱡᱚᱢ ᱠᱚ ᱜᱮ ᱡᱚᱢ ᱠᱚ ᱢᱮᱱ ᱠᱟᱫᱤᱧᱟ ᱰᱟᱠᱛᱟᱨ᱾
ᱥᱟᱠᱟᱢ ᱠᱚᱫᱚ ᱵᱷᱟᱜᱤ ᱜᱮ ᱵᱩᱡᱷᱟᱹᱜᱼᱟ᱾
ᱡᱚᱢ ᱢᱟ ᱤᱭᱟᱹ ᱢᱟ ᱚᱵᱚᱥ ᱩᱪᱤᱛ ᱵᱟᱴ, ᱤᱧ ᱵᱟᱹᱧ ᱡᱚᱢ ᱧᱟᱢ ᱫᱟ ᱱᱤᱭᱟᱹ ᱢᱩᱨ ᱛᱮ᱾
ᱦᱩᱸ,
ᱟᱫᱚ ᱟᱯᱮ ᱥᱮᱫ ᱫᱚ ᱤᱭᱟᱹ ᱠᱚ ᱪᱷᱩᱡᱤ ᱠᱚ ᱦᱮᱸ,
ᱚᱠᱛᱚ ᱠᱚᱦᱚᱸ ᱦᱩᱭᱱᱟ ᱩᱱᱟᱹᱜ ᱞᱟᱝ ᱜᱟᱞᱢᱟᱨᱟᱜᱼᱟ ᱟᱨ ᱢᱤᱫ ᱫᱷᱟᱣ ᱞᱟᱝ ᱜᱟᱞᱢᱟᱨᱟᱜᱼᱟ ᱦᱮᱸ ᱢᱟ᱾